ᱦᱮᱞᱳ ᱾
ᱦᱮᱸ ᱜᱚᱝᱠᱮ ᱟᱡᱚᱢ ᱠᱟᱱᱟ ᱾
ᱦᱮᱸ ᱜᱚᱝᱠᱮ ᱟᱸᱡᱚᱢᱚᱜ ᱠᱟᱱᱟ ᱾
ᱦᱮᱸ ᱡᱟᱭᱦᱳᱠ ᱛᱟᱞᱦᱮ ᱱᱟᱯᱟᱭ ᱠᱟᱲᱟ ᱜᱮᱛᱚ
ᱦᱮᱸ ᱜᱚᱝᱠᱮ ᱱᱟᱯᱟᱭ ᱵᱟᱲᱟ ᱜᱮ ᱾ ᱟᱹᱵᱤᱱ ᱫ?
ᱤᱧ ᱦᱚᱸ ᱱᱤᱭᱟᱹᱜᱷᱟᱹᱲᱤᱡ ᱫᱚ ᱱᱟᱯᱟᱭ ᱵᱟᱲᱟ ᱜᱮ ᱦᱮᱸ ᱥᱮ ᱾
ᱟᱪᱪᱷᱟ ᱟᱪᱪᱷᱟ ᱾
ᱡᱟᱭᱦᱳᱠ ᱛᱟᱨᱯᱚᱨᱮ ᱪᱮᱫ ᱞᱮᱠᱟ ᱚᱱᱛᱮ ᱫᱟᱜ ᱡᱟᱹᱯᱩᱫ ᱠᱚ ᱪᱮᱫ ᱞᱮᱠᱟ?
ᱫᱟᱜ ᱡᱟᱹᱯᱩᱫ ᱠᱚᱫᱚ ᱜᱚᱝᱠᱮ ᱫᱚᱢᱮ ᱜᱮ ᱫᱟᱜ ᱞᱮᱫ ᱛᱟᱦᱮᱸᱜ ᱵᱟ ᱯᱮᱱ ᱴᱤᱱ ᱞᱟᱦᱟᱛᱮ ᱦᱮᱸᱥᱮ ᱛᱟᱯᱚᱨᱮ ᱫᱚ ᱛᱮᱦᱮᱧ ᱫᱚ ᱫᱚᱢᱮ ᱥᱤᱛᱩᱝ ᱾
ᱦᱩᱸ
ᱟᱫᱚ ᱨᱤᱢᱤᱞ ᱞᱮᱫᱟᱭ ᱛᱟᱨᱟᱥᱤᱧ ᱠᱷᱚᱱᱟᱜ ᱦᱟᱸᱜ ᱫᱟᱜ ᱫᱚ ᱟᱹᱣᱨᱤ ᱜᱮ ᱫᱟᱜᱟ ᱛᱚ ᱦᱟᱸᱜ ᱞᱟᱹᱭᱮᱫ ᱚ ᱦᱟᱸᱜ ᱟᱵᱚᱦᱟᱣᱟ ᱫᱚᱯᱛᱚᱨ ᱠᱷᱚᱱᱢᱟ ᱦᱟᱸᱜ ᱫᱚᱢᱮ ᱫᱟᱜᱟᱭ ᱜᱟᱯᱟ ᱢᱮᱭᱟᱝ ᱠᱚ ᱥᱮᱱ ᱠᱷᱟᱱ ᱜᱮ ᱦᱟᱸᱜ
ᱦᱮᱸ ᱡᱟᱭᱦᱳᱠ
ᱦᱳᱭ ᱛᱟᱦᱚᱞᱮ ᱚᱱᱠᱟ ᱪᱮᱫ ᱚᱱᱛᱮ ᱪᱟᱥ ᱠᱟᱹᱢᱤ ᱛᱤᱱᱟᱹᱜ ᱯᱮ ᱞᱟᱦᱟ ᱟᱠᱟᱫ ᱛᱟᱵᱚᱱᱟ?
ᱪᱟᱥ ᱠᱟᱹᱢᱤ ᱫᱚ ᱜᱚᱝᱠᱮ ᱮᱛᱚᱦᱚᱵ ᱫᱚ ᱮᱛᱚᱦᱚᱵ ᱟᱠᱟᱫᱼᱟ ᱠᱚ ᱠᱤᱪᱷᱩᱼᱼ
ᱦᱩᱸ᱾ ᱚ ᱼᱼ
ᱜᱚᱝᱠᱮ ᱟᱯᱮ ᱚᱱᱛᱮ ᱫᱚᱼᱼ ᱪᱮᱫ ᱥᱮᱞᱳ ᱠᱚ ᱰᱤᱯᱴᱩᱣᱮᱞ ᱠᱚ ᱢᱮᱱᱟᱜᱼᱟ ᱥᱮ ᱥᱮᱨᱢᱟ ᱡᱟᱹᱲᱤ ᱜᱮ ᱵᱷᱚᱨᱥᱟᱼᱼ
ᱼᱼ ᱦᱮᱸ ᱚᱱᱟ ᱠᱚ ᱥᱟᱱᱟᱢᱟᱜ ᱜᱮ ᱦᱮᱱᱟᱜ ᱟᱠᱟᱫᱟ ᱾ ᱟᱨ ᱥᱟᱱᱟᱢᱟᱜ ᱟᱥᱟ ᱵᱷᱚᱨᱥᱟ ᱜᱮᱼᱼ ᱟᱫᱚ ᱛᱟᱦᱚᱞᱮ ᱚᱱᱠᱟ ᱜᱮ ᱵᱟᱝᱼᱼ
ᱦᱳᱭ ᱜᱚᱝᱠᱮ ᱾
ᱟᱫᱚ ᱚᱱᱟ ᱱᱤᱭᱮ ᱫᱚ ᱩᱱᱟᱹᱜ ᱫᱚ ᱵᱟᱹᱱᱩᱜ ᱠᱟᱫᱟ ᱪᱤᱱᱛᱟᱹ ᱟᱞᱮ ᱫᱚ ᱦᱮᱸ ᱥᱮᱼᱼ
ᱦᱮᱸ ᱦᱮᱸ ᱟᱫᱚ ᱚᱱᱟ ᱠᱚᱫᱚ ᱵᱤᱨ ᱫᱤᱥᱚᱢ ᱥᱮᱱ ᱵᱟᱝᱠᱷᱟᱱᱼᱼ ᱡᱟᱦᱟᱸ ᱠᱚᱨᱮ ᱫᱚ ᱵᱟᱹᱱᱩᱜᱼᱟ ᱚᱱᱟ ᱠᱚᱼᱼ ᱛᱚ ᱟᱹᱰᱤ ᱦᱚᱨᱚ ᱵᱚᱨᱚ ᱪᱟᱥ ᱠᱟᱹᱢᱤ ᱠᱚᱫᱚ ᱦᱮᱸᱥᱮ ᱩᱱᱠᱩ ᱥᱮᱨᱢᱟ ᱫᱟᱜ ᱛᱮᱜᱮ ᱛᱟᱠᱚ ᱵᱷᱚᱨᱥᱟᱼᱼ
ᱴᱷᱤᱠ᱾ ᱠᱟᱛᱷᱟ ᱫᱚ ᱤᱱᱟᱹ ᱜᱮ ᱠᱟᱱᱟ ᱾
ᱟᱨ ᱚᱱᱛᱮ ᱫᱚ ᱢᱤᱫ ᱯᱷᱚᱥᱚᱞ ᱜᱮ ᱠᱚ ᱪᱟᱥᱟ ᱱᱤᱭᱟᱹ ᱫᱟᱜ ᱫᱤᱱ ᱜᱮᱼᱼ ᱥᱤᱛᱩᱝ ᱫᱤᱱ ᱫᱚ ᱴᱷᱟᱭ ᱴᱷᱟᱭ ᱥᱤᱛᱩᱝ ᱨᱮ ᱠᱳᱱᱳ ᱨᱚᱠᱚᱢ ᱪᱟᱥ ᱜᱮ ᱵᱟᱝ ᱦᱩᱭᱩᱜ ᱛᱟᱠᱚᱣᱟ ᱚᱱᱛᱮ ᱢᱟ ᱟᱨᱦᱚᱸ ᱾
ᱦᱮᱸ ᱾ ᱴᱷᱤᱠ ᱟᱫᱚᱼᱼ ᱤᱱᱟᱹᱜᱮᱼᱼ ᱦᱮᱸ ᱚᱱᱟ ᱠᱚ ᱢᱮᱛᱟᱜ ᱠᱟᱱ ᱫᱚᱼᱼ ᱟᱫᱚ ᱛᱟᱦᱚᱞᱮ ᱟᱯᱮ ᱥᱮᱫ ᱫᱚ ᱟᱨ ᱚᱱᱠᱟᱼᱼ ᱡᱟᱦᱟᱱ ᱠᱟᱹᱢᱤ ᱠᱚ ᱱᱤᱛᱚᱜ ᱫᱚ ᱪᱮᱫ ᱦᱩᱭᱩᱜ ᱠᱟᱱᱟ ᱛᱟᱦᱚᱞᱮᱼᱼ ᱥᱮ ᱪᱟᱥ ᱠᱟᱹᱢᱤ ᱪᱮᱛᱟᱱ ᱨᱮᱜᱮ ᱟᱯᱮᱭᱟᱜ ᱫᱚ ᱥᱟᱱᱟᱢᱟᱜ ᱛᱟᱯᱮ?
ᱟᱞᱮ ᱫᱚ ᱱᱚᱛᱮ ᱫᱚ ᱪᱟᱥ ᱠᱟᱹᱢᱤ ᱜᱮ ᱱᱚᱛᱮ ᱫᱚ ᱡᱟᱹᱥᱛᱤ ᱫᱚ ᱟᱫᱚ ᱠᱚᱢᱯᱟᱱᱤ ᱠᱚ ᱠᱤᱪᱷᱩᱼᱼ ᱢᱮᱱᱟᱜ ᱜᱮᱭᱟ ᱠᱤᱪᱷᱩ ᱫᱚᱠᱚ ᱠᱟᱹᱢᱤ ᱵᱟᱲᱟᱭ ᱜᱮᱭᱟ ᱠᱳᱢᱯᱟᱱᱤ ᱠᱚᱨᱮ ᱟᱨ ᱨᱮᱞ ᱞᱟᱭᱤᱱᱼᱼ ᱨᱮᱹᱞ ᱞᱟᱭᱤᱱ ᱠᱚ ᱢᱮᱱᱟᱜ ᱫᱚᱼᱼ ᱥᱴᱮᱥᱚᱱ ᱠᱚᱨᱮ ᱠᱤᱪᱷᱩ ᱚᱱᱟ ᱥᱤᱢᱮᱱᱴ ᱵᱚᱥᱛᱟ ᱠᱚ ᱦᱤᱡᱩᱜᱼᱟ ᱨᱮᱠ ᱠᱟᱹᱢᱤ ᱠᱚᱠᱚ ᱪᱟᱞᱟᱜᱼᱟ ᱠᱤᱪᱷᱩ ᱫᱚ᱾
ᱟᱪᱪᱷᱟ ᱟᱪᱪᱷᱟ᱾
ᱯᱟᱠᱟ ᱠᱟᱹᱢᱤ ᱠᱚᱢᱟ ᱢᱮᱱᱟᱜ ᱜᱮᱭᱟ ᱥᱟᱱᱟᱢᱟᱜ ᱜᱮ᱾ ᱡᱮᱠᱳᱱᱳ ᱠᱟᱹᱢᱤ ᱫᱚ ᱯᱮᱨᱮᱡ ᱟᱠᱟᱱ ᱜᱮᱭᱟ ᱠᱟᱹᱢᱤ ᱵᱟᱲᱟᱭ ᱜᱮᱭᱟ ᱠᱚ᱾
ᱚ ᱟᱪᱪᱷᱟ ᱟᱪᱪᱷᱟ ᱱᱚᱜᱚᱭ ᱛᱟᱦᱚᱞᱮ ᱧᱮᱞᱚᱜᱼᱟ ᱜᱷᱟᱨᱚᱸᱡᱽ ᱪᱟᱞᱟᱣ ᱞᱟᱹᱜᱤᱫ ᱛᱮ ᱟᱯᱭᱟᱜ ᱠᱚᱱᱚ ᱮᱴᱠᱮᱴᱚᱸᱬᱮ ᱫᱚ ᱵᱟᱝ ᱦᱩᱭᱩᱜᱼᱟ᱾
ᱵᱟᱝᱟ ᱵᱟᱝᱟ ᱱᱚᱛᱮ ᱫᱚ ᱮᱴᱠᱮᱴᱚᱸᱬᱮ ᱫᱚ ᱵᱟᱱᱩᱜᱼᱟ᱾
ᱦᱳᱭ ᱦᱳᱭ ᱦᱳᱭ ᱠᱟᱹᱢᱤ ᱫᱟᱲᱮᱭᱟᱜ ᱠᱷᱟᱱ ᱜᱮ ᱥᱮ ᱪᱮᱫᱼᱼ
ᱦᱮᱸ ᱦᱮᱸ ᱠᱟᱹᱢᱤ ᱴᱟᱭᱤᱢ ᱨᱮ ᱪᱟᱞᱟᱣ ᱞᱮᱱᱠᱷᱟᱱ ᱜᱮ ᱯᱚᱭᱥᱟ ᱫᱚ ᱱᱤᱦᱟᱹᱛ ᱵᱤᱱ ᱟᱨᱡᱟᱣᱟ ᱾
ᱦᱳᱭ ᱦᱳᱭ ᱱᱚᱝᱠᱟᱱ ᱮᱞᱟᱠᱟᱨᱮ ᱵᱷᱟᱜᱤ ᱜᱮ ᱾ ᱟᱫᱚ ᱟᱹᱪᱩᱨ ᱡᱚᱦᱚᱜ ᱢᱟᱱᱮ ᱪᱮᱫ ᱥᱮᱨᱢᱟ ᱟᱹᱪᱩᱨ ᱯᱩᱨᱟᱹ ᱥᱮ ᱥᱮᱨᱢᱟ ᱯᱩᱨᱟᱹᱣ ᱠᱤ ᱠᱮ ᱟᱯᱮᱼᱼ ᱤᱥᱤᱱ ᱠᱟᱛᱮᱫ ᱯᱮ, ᱤᱥᱤᱱ ᱤᱧ ᱞᱟᱹᱭ ᱮᱫᱟ ᱪᱟᱥ ᱠᱟᱛᱮᱜ ᱯᱮ ᱡᱚᱢ ᱮᱫᱟ?
ᱦᱮ ᱵᱟᱹᱞᱤᱧ ᱵᱩᱡᱷᱟᱹᱣ ᱞᱮᱫᱼᱟ ᱨᱤᱯᱤᱴ ᱵᱮᱱ ᱠᱟᱹᱴᱤᱡ?
ᱢᱟᱱᱮ ᱢᱤᱫ ᱫᱷᱟᱣ ᱱᱤᱛᱚᱜ ᱡᱟᱦᱟᱸ ᱟᱸᱜᱷᱟᱬ ᱦᱩᱲᱩ ᱯᱮ ᱨᱚᱦᱚᱭᱮᱫᱟ ᱚᱱᱟ ᱥᱮᱨᱢᱟ ᱯᱩᱨᱟᱹ ᱟᱹᱪᱩᱨᱚᱜ ᱠᱟᱱ ᱛᱟᱯᱮᱭᱟ? ᱚᱱᱟ ᱡᱚᱢᱼᱼ
ᱵᱟᱝ ᱟᱞᱮ ᱫᱚ ᱵᱟᱨ ᱯᱷᱚᱥᱚᱞ ᱪᱟᱥᱼᱼ
ᱟᱪᱪᱷᱟ ᱟᱪᱪᱷᱟ ᱟᱪᱪᱷᱟ ᱫᱚᱢᱮ ᱥᱩᱵᱤᱫᱷᱟ ᱛᱟᱯᱮᱼᱼ ᱟᱯᱮ ᱫᱚ ᱛᱟᱦᱚᱞᱮ ᱵᱟᱝᱼᱼ
ᱦᱮᱸ ᱦᱮᱸ ᱫᱚᱢᱮ ᱥᱩᱵᱤᱫᱷᱟ ᱟᱨᱼᱼ
ᱞᱟᱹᱭ ᱮᱫᱟ ᱱᱚᱛᱮᱢ ᱞᱟᱹᱭ ᱮᱫᱟ ᱵᱟᱨ ᱪᱟᱥ ᱟᱯᱮᱼᱼ ᱟᱨ ᱠᱚᱞᱠᱟᱨᱠᱷᱟᱱᱟ ᱠᱚ ᱥᱩᱨ ᱨᱮᱜᱮ ᱦᱮᱱᱟᱜ ᱟᱠᱟᱫ ᱛᱟᱯᱮᱭᱟ ᱥᱮ ᱪᱮᱫ ᱮᱢ ᱞᱟᱹᱭ ᱮᱫᱟᱼᱼ
ᱦᱮᱸ ᱦᱮᱸ᱾
ᱟᱪᱪᱷᱟ᱾ ᱚᱱᱟᱯᱮ ᱱᱟᱯᱟᱭ ᱠᱟᱱᱟ ᱚᱞ ᱯᱟᱲᱦᱟᱣ ᱫᱚ ᱪᱮᱫ ᱞᱮᱠᱟ ᱟᱯᱮ ᱥᱮᱫ ᱫᱚ ᱚᱱᱠᱟ? ᱤᱥᱠᱩᱞ ᱠᱚᱨᱮ ᱾
ᱦᱮᱸ ᱜᱚᱝᱠᱮ ᱱᱚᱛᱮ ᱤᱥᱠᱩᱞ ᱠᱚᱫᱚ ᱥᱩᱨ ᱥᱩᱯᱩᱨ ᱨᱮᱜᱮ ᱫᱚᱢᱮ ᱤᱥᱠᱩᱞ ᱢᱮᱱᱟᱜᱼᱟ ᱵᱟᱝᱼ ᱢᱤᱰᱤᱭᱟᱢ ᱜᱮ ᱵᱟᱹᱲᱛᱤᱭᱟ᱾ ᱦᱮᱸ ᱥᱮ ᱚᱱᱟ ᱥᱟᱶᱛᱮ ᱟᱵᱚ ᱪᱤᱠᱤ ᱚᱞ ᱪᱤᱠᱤ ᱢᱤᱰᱤᱭᱟᱢ ᱫᱚ ᱦᱟᱸᱜ ᱼᱼ ᱱᱟᱣᱟ ᱱᱟᱣᱟ ᱜᱮ ᱟᱹᱰᱤ ᱜᱟᱱ ᱜᱮ ᱦᱩᱭ ᱟᱠᱟᱱᱟ ᱾
ᱦᱩᱸ ᱾
ᱤᱱᱟᱹ ᱥᱩᱨ ᱥᱩᱯᱩᱨ ᱠᱚᱨᱮ ᱜᱮ ᱢᱮᱱᱟᱜᱼᱟ ᱯᱨᱟᱭᱢᱟᱨᱤ ᱞᱮᱵᱮᱞ ᱠᱷᱚᱱᱟᱜ ᱦᱟᱭ ᱤᱥᱠᱩᱞ ᱠᱚᱞᱮᱡᱽ᱾ ᱤᱭᱩᱱᱤᱵᱷᱟᱨᱥᱤᱴᱤ ᱥᱟᱱᱟᱢᱟᱜ ᱠᱚᱜᱮ ᱥᱩᱨ ᱥᱩᱯᱩᱨ ᱨᱮᱜᱮ ᱢᱮᱱᱟᱜᱼᱟ᱾ ᱛᱚ ᱜᱤᱫᱽᱨᱟᱹ ᱠᱚᱜᱮ ᱠᱚ ᱠᱟᱹᱴᱤᱡ ᱠᱚ ᱠᱚᱢ ᱫᱷᱟᱨᱟ ᱧᱚᱜ ᱜᱮᱭᱟ᱾ ᱟᱪᱪᱷᱟ ᱟᱵᱚᱨᱮᱱ ᱜᱟᱨᱰᱤᱭᱟᱱ ᱠᱚᱢᱟᱼᱼ ᱦᱳᱭ ᱟᱵᱚᱨᱮᱱ ᱜᱟᱨᱰᱤᱭᱟᱱ ᱠᱚᱜᱮ ᱡᱷᱚᱛᱚ ᱵᱟᱠᱚ ᱥᱚᱪᱮᱛᱱᱟ ᱠᱚ ᱛᱚ᱾ ᱟᱨ ᱜᱤᱫᱽᱨᱟᱹ ᱫᱚ ᱦᱚᱨ ᱫᱤᱥᱟᱹ ᱵᱟᱝᱠᱷᱟᱱ ᱚᱠᱟ ᱞᱮᱠᱟ ᱮᱠᱞᱟ ᱛᱮᱫᱚᱭ ᱞᱟᱦᱟ ᱤᱫᱤᱜᱼᱟ᱾
ᱴᱷᱤᱠ ᱴᱷᱤᱠ ᱦᱩᱸᱼᱼ ᱟᱨ ᱟᱯᱮ ᱥᱮᱫ ᱪᱮᱫ ᱞᱮᱠᱟ ᱛᱤᱨᱞᱟᱹ ᱪᱮᱛᱟᱱ ᱱᱟᱦᱟᱪᱟᱨ ᱠᱚ ᱪᱮᱫ ᱞᱮᱠᱟ ᱧᱮᱞᱚᱜᱚᱜ ᱠᱟᱱᱟ?
ᱛᱤᱨᱞᱟᱹ ᱪᱮᱛᱟᱱ ᱱᱟᱦᱟᱪᱟᱨ ᱫᱚᱼᱼ ᱤᱱᱠᱟᱹᱜᱮ ᱥᱟᱱᱟᱢ ᱡᱟᱭᱜᱟ ᱨᱮ ᱪᱮᱫ ᱞᱮᱠᱟ ᱪᱟᱞᱟᱜᱼᱟ ᱤᱱᱠᱟᱹᱜᱮ ᱟᱨ ᱠᱤᱪᱷᱩ ᱼᱼ ᱱᱮᱛᱟᱨ ᱫᱚ ᱠᱚᱢ ᱧᱚᱜ ᱠᱟᱱᱟ ᱞᱟᱦᱟ ᱠᱷᱚᱱ ᱫᱚ ᱟᱞᱮ ᱱᱚᱛᱮ ᱫᱚ᱾
ᱦᱩᱸᱻ ᱦᱳᱭ ᱟᱨᱠᱤ ᱧᱩᱛ ᱧᱤᱫᱟᱹ ᱟᱯᱮ ᱥᱮᱫ ᱪᱮᱫ ᱞᱮᱠᱟ ᱵᱤᱨ ᱜᱟᱡᱟᱲ ᱠᱚ ᱪᱮᱫ ᱞᱮᱠᱟ ᱦᱮᱱᱟᱜᱼᱟ?
ᱵᱤᱨ ᱠᱚᱫᱚ ᱩᱱᱟᱹᱝ ᱫᱚ ᱵᱟᱹᱱᱩᱜ ᱟᱠᱟᱜᱼᱟ ᱱᱚᱛᱮ ᱫᱚ᱾ ᱵᱟᱡᱟᱨ ᱫᱤᱥᱚᱢ ᱮᱨᱤᱭᱟ ᱛᱚ ᱩᱱᱟᱹᱝ ᱵᱤᱨ ᱜᱟᱡᱟᱲ ᱠᱚᱫᱚ ᱵᱟᱹᱱᱩᱜ ᱟᱠᱟᱜᱼᱟ ᱾
ᱦᱩᱸ ᱛᱟᱣᱼᱼ ᱱᱚᱜᱼᱚᱭ ᱡᱮᱢᱚᱱ ᱢᱤᱫᱴᱟᱝ ᱧᱮᱞ ᱟᱞᱟᱝ ᱥᱮ ᱡᱩᱫᱤ ᱜᱟᱞᱢᱟᱨᱟᱣ ᱟᱞᱟᱝᱼ ᱱᱚᱜᱼᱚᱭ ᱮᱢ ᱞᱟᱹᱭ ᱠᱮᱫ ᱫᱚ ᱡᱮ ᱟᱯᱮ ᱥᱮᱫᱼᱼ ᱯᱷᱮᱠᱴᱚᱨᱤ ᱠᱚ ᱦᱮᱱᱟᱜ ᱟᱠᱟᱫ ᱫᱚ, ᱚᱱᱟ ᱯᱷᱮᱠᱴᱚᱨᱤ ᱠᱚᱨᱮ ᱠᱷᱟᱞᱹᱤ ᱰᱤᱭᱩᱴᱤ ᱠᱚ ᱮᱢᱟ ᱠᱚ ᱜᱮ ᱥᱮ ᱟᱭᱩᱵ ᱱᱟᱭᱤᱴ ᱦᱚᱠᱚ ᱮᱴᱟᱜ ᱠᱚᱜᱮᱭᱟ?
ᱦᱮᱸ ᱰᱮ ᱦᱚᱸ ᱱᱟᱭᱤᱴ ᱦᱚᱸ ᱵᱟᱱᱟᱨ ᱨᱚᱠᱚᱢ ᱜᱮ ᱾
ᱦᱮ ᱚᱱᱟ ᱱᱟᱭᱤᱴ ᱰᱤᱭᱩᱴᱤ ᱠᱚᱨᱮ ᱠᱚᱱᱚ ᱮᱴᱠᱮᱴᱚᱬᱮ ᱛᱚ ᱚᱱᱠᱟ ᱵᱟᱝ ᱧᱮᱞᱚᱜᱚᱜ ᱠᱟᱱ ᱜᱮᱭᱟ ᱾
ᱵᱟᱝ ᱜᱮ ᱩᱱᱟᱝ ᱫᱚ ᱵᱟᱝ ᱧᱮᱞ ᱟᱠᱟᱱᱟ ᱟᱫᱚ ᱱᱟᱭᱤᱴ ᱰᱤᱭᱩᱴᱤ ᱨᱮᱫᱚ ᱠᱩᱲᱤ ᱫᱚ ᱵᱟᱠᱚ ᱮᱢᱟ ᱠᱚᱜᱮᱭᱟ ᱮᱠᱷᱚᱱ ᱾
ᱚ ᱦᱳᱭ ᱦᱳᱭ ᱤᱧ ᱫᱚ ᱠᱩᱲᱤ ᱠᱚᱣᱟᱜ ᱠᱟᱛᱷᱟᱧ ᱞᱟᱹᱭ ᱦᱚᱪᱚᱭ ᱫᱟ ᱾
ᱟᱪᱪᱷᱟ ᱟᱪᱪᱷᱟ ᱾
ᱟᱫᱚ ᱚᱱᱟᱨᱮ ᱧᱮᱞᱚᱜᱚᱜ ᱠᱟᱱᱟ ᱡᱮ ᱟᱹᱰᱤ ᱮᱴᱠᱮᱴᱚᱬᱮ ᱦᱩᱭ ᱵᱟᱲᱟ ᱟᱠᱟᱱ ᱜᱮᱭᱟ ᱥᱮ ᱦᱩᱭᱩᱜ ᱜᱮᱭᱟ ᱟᱨᱠᱤᱼᱼ ᱚᱱᱟ ᱠᱷᱟᱹᱛᱤᱨ ᱛᱮ ᱠᱳᱢᱯᱟᱱᱤ ᱢᱤᱫᱴᱟᱝ ᱫᱟᱭᱤᱛᱛᱚ ᱢᱮᱱ ᱫᱚ ᱨᱤᱠᱥ ᱾ ᱡᱤᱫᱤ ᱠᱚᱢᱯᱟᱱᱤ ᱢᱤᱫᱴᱟᱝ ᱠᱩᱲᱤ ᱜᱤᱫᱽᱨᱟᱹ ᱠᱟᱹᱢᱤ ᱦᱚᱪᱚ ᱮᱭᱟᱭ ᱚᱸᱰᱮ ᱫᱚ ᱞᱟᱹᱭ ᱜᱟᱱᱚᱜ-ᱟ ᱯᱩᱨᱟ. ᱨᱤᱠᱥ ᱼᱼ ᱜᱮ ᱦᱮᱱᱟᱜ ᱟᱠᱟᱫ ᱜᱮᱭᱟ ᱠᱚᱢᱯᱟᱱᱤᱭᱟᱜ, ᱮᱠᱷᱮᱱ ᱠᱩᱲᱤ ᱜᱤᱫᱟᱹᱨ ᱡᱩᱫᱤ ᱫᱚᱦᱚ ᱠᱟᱠᱚᱣᱟ ᱥᱮ ᱠᱷᱮᱛᱨᱮ ᱴᱷᱤᱠ ᱜᱮᱭᱟ᱾ ᱦᱮᱸ ᱥᱮ ᱢᱮᱱ ᱠᱷᱟᱱ ᱜᱚᱢᱠᱮ ᱡᱩᱫᱤ ᱠᱚᱲᱟ ᱢᱮᱥᱟ ᱠᱩᱲᱤ ᱼᱼ ᱠᱩᱲᱤ ᱜᱤᱫᱽᱨᱟᱹ ᱡᱩᱫᱤ ᱚᱸᱰᱮ ᱠᱟᱹᱢᱤ ᱦᱚᱪᱚ ᱠᱚᱣᱟ ᱚᱱᱟ ᱫᱚ ᱠᱳᱢᱯᱟᱱᱤᱭᱟᱜ ᱫᱚ ᱥᱚᱢᱯᱩᱨᱱᱚ ᱨᱤᱠᱥ ᱦᱮᱱᱟᱜ ᱟᱠᱟᱫ ᱛᱟᱭᱟ ᱾ ᱥᱮ ᱪᱮᱫ ᱞᱮᱠᱟᱢ ᱢᱚᱱᱮᱭᱮᱫᱟ?
ᱦᱚᱸ ᱜᱚᱝᱠᱮ ᱱᱚᱣᱟ ᱫᱚ ᱡᱚᱛᱷᱟᱛ ᱠᱟᱛᱷᱟ ᱜᱮ ᱵᱤᱱ ᱞᱟᱹᱭ ᱠᱮᱫᱟ ᱾
ᱟᱫᱚ ᱱᱚᱣᱟ ᱫᱚ ᱥᱩᱫᱷᱩ ᱠᱳᱢᱯᱟᱱᱤ ᱪᱮᱛᱟᱱ ᱨᱮᱦᱚᱸ ᱵᱟᱭ ᱰᱤᱯᱮᱱᱰᱼᱟ ᱟᱫᱚ ᱼᱼ ᱡᱟᱦᱟᱸᱭ ᱠᱟᱹᱢᱤ ᱦᱚᱲ ᱩᱱᱠᱩ ᱪᱮᱛᱟᱱ ᱨᱮᱦᱚᱸ ᱰᱤᱯᱮᱱᱰᱼᱟᱭ ᱛᱚ᱾
ᱦᱳᱭ ᱰᱤᱯᱮᱱᱰ ᱠᱟᱛᱷᱟ ᱫᱚ ᱵᱟᱹᱧ ᱞᱟᱹᱭ ᱦᱚᱪᱚᱭᱟ, ᱨᱤᱠᱥ ᱫᱚ ᱠᱤᱱᱛᱩ ᱠᱳᱢᱯᱟᱱᱤ ᱥᱮ ᱢᱤᱫᱴᱟᱝ ᱚᱱᱟ ᱠᱟᱛᱷᱟᱧ ᱞᱟᱹᱭ ᱦᱚᱪᱚᱭᱼᱼ
ᱟᱪᱪᱷᱟ ᱟᱪᱪᱷᱟ ᱨᱤᱠᱥ ᱛᱚ ᱟᱯᱟᱱ ᱟᱹᱯᱤᱱ ᱜᱮ ᱠᱳᱢᱯᱟᱱᱤ ᱫᱚ ᱡᱷᱚᱛᱚ ᱱᱟᱜ ᱫᱚ ᱚᱠᱟ ᱞᱮᱠᱟᱭ ᱵᱚᱦᱚᱱᱼᱼ
ᱵᱟᱝ ᱟᱫᱚ ᱤᱭᱟᱹᱛᱮ ᱡᱟᱦᱟᱸ ᱦᱩᱭᱩᱜ ᱠᱟᱱᱟᱼᱼ ᱡᱟᱦᱟᱸ ᱫᱚ ᱜᱚᱜᱚ ᱦᱚᱲ ᱥᱮ ᱟᱵᱚ ᱵᱚᱱ ᱢᱮᱛᱟ ᱠᱚ ᱠᱟᱱ ᱫᱚ ᱛᱤᱨᱞᱟᱹ ᱠᱚᱼᱼ ᱦᱚᱸ ᱪᱮᱛᱟᱱ ᱨᱮ ᱢᱤᱫᱴᱟᱝ ᱢᱮᱫ ᱞᱩᱛᱩᱨ ᱦᱚᱸ ᱚᱱᱟ ᱫᱚ ᱞᱟᱹᱠᱛᱤ ᱟᱭᱟ ᱠᱤᱱᱛᱩ ᱟᱡ ᱡᱚᱠᱷᱚᱱ ᱠᱷᱚᱡ ᱜᱮᱼᱼ ᱡᱤᱫᱴᱟᱝ ᱠᱳᱢᱯᱟᱱᱤ ᱢᱤᱫ ᱴᱟᱝ ᱥᱮ ᱟᱡ ᱛᱤᱨᱞᱟᱹ ᱠᱚ ᱡᱚᱠᱷᱚᱱ ᱟᱡ ᱮᱢ ᱞᱟᱹᱠᱛᱤ ᱟᱭ ᱠᱟᱱᱟ ᱥᱮ ᱰᱤᱭᱩᱴᱤ ᱮᱢᱟ ᱠᱚ ᱠᱟᱱᱟᱭ ᱩᱱᱠᱩ ᱚᱱᱟᱨᱮ ᱱᱤᱭᱚᱢ ᱟᱭᱤᱱ ᱠᱟᱹᱱᱩᱱ ᱦᱮᱱᱟᱜ ᱠᱟᱫᱟ ᱡᱮ ᱩᱱᱤ ᱚᱱᱟᱨᱮ ᱢᱤᱫ ᱴᱟᱝ ᱥᱚᱝ ᱟᱭᱟᱜ ᱡᱮᱢᱚᱱ ᱥᱮᱪᱷᱚᱛᱟ ᱥᱮ ᱟᱭᱟᱜ ᱥᱮᱪᱪᱷᱟᱛᱮ ᱟᱡ ᱮ ᱠᱟᱹᱢᱤ ᱢᱟᱭ ᱡᱳᱨ ᱡᱵᱚᱥᱛᱤ ᱵᱟᱝ ᱜᱟᱱᱚᱜᱼᱟ ᱛᱮᱠᱚᱫᱚ ᱡᱮ ᱟᱢ ᱠᱟᱹᱢᱤ ᱛᱮᱜᱮ ᱦᱩᱭᱩᱜ ᱛᱟᱢᱟ ᱟᱢ ᱱᱟᱭᱤᱴ ᱰᱤᱩᱴᱤ ᱛᱮᱜᱮ ᱦᱩᱭᱩᱜ ᱛᱟᱢᱟ ᱱᱚᱝᱠᱟ ᱵᱟᱝ ᱜᱟᱱᱚᱜᱼᱟ ᱟᱨ ᱩᱯᱩᱨᱚᱱ ᱛᱚ ᱦᱩᱭᱩᱜ ᱠᱟᱱᱟ ᱡᱮ ᱚᱱᱮ ᱡᱮ ᱛᱤᱨᱞᱟᱹᱢ ᱫᱚᱦᱚᱭ ᱭᱟ ᱚᱱᱟ ᱟᱢᱟᱜ ᱥᱚᱢᱯᱩᱨᱱᱚ ᱠᱚᱢ ᱠᱚᱢᱯᱟᱱᱤ ᱭᱟᱜ ᱫᱟᱭᱤᱛᱛᱚ ᱡᱮ ᱩᱱᱤ ᱛᱤᱨᱞᱟᱹ ᱡᱮᱢᱚᱱ ᱱᱟᱦᱟᱪᱟᱨ ᱟᱞᱚᱭ ᱱᱟᱦᱟᱪᱟ ᱨᱚᱜ ᱢᱟ ᱩᱱᱤ ᱟᱱᱟᱴ ᱟᱞᱚ ᱦᱩᱭᱩᱜ ᱛᱟᱭ ᱚᱱᱟ ᱫᱟᱭᱤᱛᱛᱚ ᱫᱚ ᱥᱚᱢᱯᱩᱨᱱᱚ ᱚᱱᱟ ᱫᱚ ᱵᱚᱦᱚᱱ ᱦᱩᱭᱩᱜ ᱛᱟᱭᱟ ᱠᱚᱢᱯᱟᱱᱤ ᱜᱮ ᱠᱮᱢᱯᱟᱥ ᱵᱷᱤᱛᱤᱨ ᱨᱮᱫᱚ ᱚᱱᱟ ᱫᱚ ᱦᱩᱭᱩᱜ ᱠᱟᱱᱟ ᱟᱭᱤᱱ ᱥᱚᱨᱠᱟᱨ ᱟᱜ ᱟᱭᱤᱱ ᱠᱟᱱᱟ ᱱᱚᱣᱟ ᱠᱚᱫᱚ ᱮᱠᱵᱟᱨᱮ
ᱟᱨ ᱱᱚᱣᱟ ᱠᱚᱫᱚ ᱩᱱᱟᱝᱴᱟᱜ ᱵᱟᱹᱞᱤᱧ ᱵᱟᱲᱟᱭ ᱛᱟᱦᱮᱸᱱᱟ ᱟᱸᱡᱚᱢ ᱛᱮ ᱟᱹᱰᱤ ᱵᱷᱟᱹᱜᱤ ᱞᱤᱧ ᱵᱩᱡᱷᱟᱹᱣ ᱠᱮᱫᱟ ᱵᱟᱲᱟᱭ ᱧᱚᱢᱮᱱᱟ ᱠᱮᱫᱟᱞᱤᱧ
ᱟᱫᱚ ᱯᱟᱹᱴᱷᱩᱣᱟᱹ ᱠᱟᱱᱟᱞᱤᱧ ᱛᱚ ᱚᱱᱟ ᱠᱚᱫᱚ ᱟᱫᱚ ᱩᱱᱟᱹᱜ ᱴᱟ ᱜᱮᱭᱟᱱ ᱵᱟᱹᱱᱩᱜ ᱛᱟᱹᱞᱤᱧᱟ ᱦᱮᱸ ᱥᱮ
ᱟᱪᱪᱷᱟ
ᱦᱳᱭ
ᱟᱞᱮ ᱫᱚ ᱚᱞᱚᱜ ᱡᱤᱭᱚᱱ ᱫᱚ ᱞᱟᱯᱷᱟᱝ ᱨᱮ ᱢᱩᱪᱟᱹᱫ ᱠᱟᱫᱟᱞᱮ ᱞᱟᱯᱷᱟᱝ ᱠᱟᱛᱮᱫ ᱦᱮᱸᱥᱮ
ᱦᱩᱸ ᱟᱪᱪᱷᱟ ᱟᱪᱪᱷᱟ
ᱟᱫᱚ ᱤᱱᱟᱹ ᱠᱚ ᱵᱟᱨᱮ ᱛᱮ ᱢᱤᱫ ᱵᱟᱨ ᱠᱟᱛᱷᱟ ᱠᱚ ᱵᱟᱰᱟᱭ ᱦᱳᱭᱳᱜ ᱠᱟᱱᱟ ᱟᱨ ᱚᱱᱟ ᱞᱮᱠᱟ ᱛᱮᱜᱮ ᱟᱯᱮ ᱦᱚᱸ ᱵᱟᱰᱟᱭ ᱦᱚᱪᱚ ᱦᱩᱭᱩᱜ ᱠᱟᱱᱟ ᱡᱮ ᱠᱟᱹᱢᱤ ᱠᱟᱹᱥᱱᱤ ᱠᱚᱨᱮᱫ ᱫᱚ ᱱᱚᱜᱼᱚ ᱱᱚᱝᱠᱟ ᱦᱩᱸ ᱡᱩᱫᱤ ᱜᱤᱫᱨᱟᱹ ᱮᱸᱜᱟᱛᱮ ᱦᱩᱭ ᱦᱳᱭᱳᱟ ᱟᱵᱚ ᱵᱚᱱ ᱧᱮᱞ ᱠᱟᱫᱟ ᱥᱮ ᱡᱮ ᱥᱚᱨᱠᱟᱨᱤ ᱪᱟᱹᱠᱨᱤ ᱪᱟᱹᱠᱨᱤ ᱠᱷᱮᱛᱨᱮ ᱨᱮ ᱡᱩᱫᱤ ᱢᱤᱫᱴᱟᱝ ᱜᱚᱜᱚ ᱦᱚᱲ ᱠᱟᱹᱢᱤᱮᱫᱟᱭ ᱠᱟᱹᱢᱤ ᱠᱟᱹᱢᱤ ᱛᱮ ᱦᱟᱢᱟᱞ ᱦᱚᱲᱢᱚᱜᱼ ᱟᱭ ᱩᱱᱤ ᱪᱷᱚ ᱢᱟᱥ ᱛᱟᱭᱚᱢ ᱠᱷᱚᱱ ᱪᱷᱚ ᱢᱟᱥ ᱟᱭᱡ ᱨᱮᱥᱴ ᱮ ᱧᱟᱢᱟ
ᱦᱮᱸ
ᱟᱫᱚ ᱰᱤᱩᱴᱤ ᱜᱮ ᱵᱟᱭ ᱪᱟᱞᱟᱜᱼᱟ ᱩᱱᱤ ᱫᱚ ᱠᱤᱱᱛᱩ ᱢᱟᱭᱱᱮ ᱫᱚᱭ ᱧᱟᱢᱟᱭ ᱚᱱᱟ ᱫᱚ ᱮᱠᱵᱟᱨ ᱥᱚᱨᱠᱟᱨᱟᱜ ᱟᱭᱤᱱ ᱠᱟᱱ ᱛᱟᱭᱟ ᱚᱱᱟ ᱫᱚ ᱮᱠᱴᱩ ᱢᱟᱹᱡᱟᱹᱭ ᱛᱮ ᱫᱚ ᱩᱱᱤ ᱫᱚ ᱛᱤᱱᱟᱹᱜ ᱪᱷᱟᱵᱰᱤᱥ ᱴᱤ ᱢᱟᱥ ᱪᱷᱟᱵᱵᱤᱥᱴᱤ ᱢᱟᱥ ᱪᱷᱚ ᱢᱟ ᱪᱷᱚ ᱢᱟᱥ ᱪᱷᱟᱵᱵᱤᱥᱴᱤ ᱪᱷᱟᱵᱵᱤᱥᱴᱤ ᱥᱯᱛᱟᱦᱚ ᱟᱨᱠᱤ
ᱦᱩᱸ ᱟᱪᱪᱷᱟ ᱟᱪᱪᱷᱟ ᱦᱮ ᱫᱚᱨᱠᱟᱨ ᱠᱟᱱᱟ ᱩᱱᱠᱩ ᱫᱚ ᱚᱱᱟ ᱠᱚᱫᱚ ᱱᱤᱦᱟᱹᱛ ᱫᱚᱨᱠᱟᱨ ᱠᱟᱱᱟ
ᱦᱳᱭ ᱟᱫᱚ ᱡᱮᱢᱚᱱ ᱞᱟᱦᱟ ᱨᱮᱫᱚ ᱱᱚᱝᱠᱟᱱ ᱟᱭᱤᱱ ᱠᱚ ᱵᱮᱵᱚᱥᱛᱟ ᱵᱟᱝ ᱛᱟᱦᱮᱸ ᱠᱟᱱ ᱠᱷᱟᱹᱛᱤᱨ ᱛᱮᱜᱮ ᱡᱠᱷᱚᱱ ᱛᱤᱨᱞᱟᱹ ᱰᱤᱩᱴᱤ ᱦᱤᱥᱟᱹᱵ ᱨᱮ ᱛᱚ ᱰᱤᱩᱴᱤ ᱥᱚᱨᱠᱟᱨᱤ ᱦᱳᱦᱳᱜ ᱟᱨ ᱵᱮᱥᱚᱨᱠᱟᱨᱤ ᱰᱤᱩᱴᱤ ᱠᱤᱱᱛᱩ ᱚᱱᱠᱟ ᱞᱮᱠᱟᱨᱮ ᱥᱚᱨᱠᱟᱨᱤ ᱠᱷᱮᱛᱨᱮ ᱨᱮ ᱜᱮ ᱵᱮᱥᱤ ᱱᱚᱣᱟᱠᱚ ᱵᱮᱵᱷᱟᱨᱮᱭᱟ
ᱦᱳᱭ ᱜᱚᱝᱠᱮ
ᱟᱨ ᱟᱵᱚ ᱧᱮᱞᱚᱜᱚᱜ ᱠᱟᱱᱟ ᱱᱚᱣᱟ ᱫᱤᱥᱚᱢ ᱟᱵᱚ ᱵᱷᱟᱨᱚᱛ ᱫᱤᱥᱚᱢ ᱨᱮᱜᱮ ᱢᱟᱱᱮ ᱥᱚᱨᱠᱟᱨᱤ ᱪᱟᱹᱠᱨᱤ ᱯᱚᱛᱤ ᱨᱮᱜᱮ ᱟᱹᱰᱤ ᱵᱮᱥᱤ ᱤᱱᱴᱟᱨᱮᱥᱴ ᱴᱟᱱ ᱦᱮᱱᱟᱜ ᱟᱠᱟᱫ ᱛᱟᱵᱚᱱᱟ ᱢᱮᱱᱠᱷᱟᱱ ᱮᱴᱟᱜ ᱫᱤᱥᱚᱢ ᱡᱩᱫᱤ ᱵᱟᱦᱮᱨ ᱫᱤᱥᱚᱢᱮ ᱮᱢ ᱧᱮᱞᱟ ᱥᱮ ᱵᱟᱝ ᱡᱮ ᱩᱱᱠᱩ ᱫᱚ ᱥᱚᱨᱠᱟᱨᱤ ᱪᱟᱹᱠᱨᱤ ᱠᱷᱚᱱ ᱫᱚ ᱡᱟᱹᱥᱛᱤ ᱠᱚᱢᱯᱟᱱᱤ ᱪᱟᱹᱠᱨᱤ ᱜᱮᱠᱚ ᱯᱟᱸᱡᱟᱭᱟᱠᱚ ᱪᱮᱫᱟᱜ ᱟᱵᱚᱱ ᱵᱟᱰᱟᱭᱟᱠᱚ ᱯᱚᱭᱥᱟ ᱫᱚ ᱠᱳᱢᱯᱟᱱᱤ ᱪᱟᱹᱠᱨᱤ ᱨᱮᱜᱮ ᱥᱟᱸᱜᱮ ᱦᱮᱱᱟᱜ ᱟᱠᱟᱫᱟ ᱥᱚᱨᱠᱟᱨᱤ ᱠᱷᱚᱱ
ᱦᱮᱸ ᱟᱨ ᱜᱚᱝᱠᱮ ᱟ ᱫᱚ ᱟᱵᱚ ᱱᱚᱛᱮ ᱫᱚ ᱪᱤᱠᱟᱹᱜ ᱢᱟᱥᱮ ᱢᱟᱱᱮ ᱡᱚᱵ ᱥᱤᱠᱤᱭᱩᱨᱤᱴᱤ ᱴᱟᱜ ᱠᱚ ᱯᱟᱸᱡᱟᱭᱟ ᱠᱚ ᱟ ᱫᱚ ᱠᱳᱢᱯᱟᱱᱤ ᱨᱮ ᱛᱚ ᱡ ᱡᱚᱠᱷᱚᱱ ᱛᱚᱠᱷᱚᱱ ᱠᱚᱢᱯᱟᱱᱤ ᱵᱚᱱᱫᱚ ᱦᱚᱸ ᱫᱟᱲᱮᱭᱟᱜᱼᱟ
ᱤᱧ ᱞᱤᱧ ᱞᱮ ᱫᱟᱛᱚ ᱡᱩᱫᱤ ᱢᱤᱫᱴᱟᱝ ᱜᱚᱵᱚᱨᱢᱮᱱᱴ ᱡᱩᱫᱤ ᱢᱤᱫᱴᱟᱝ ᱱᱚᱝᱠᱟᱱ ᱟᱭᱤᱱ ᱮ ᱩᱰᱩᱝ ᱫᱟᱲᱮᱭᱟᱜᱼᱟ ᱥᱮ ᱩᱰᱩᱝ ᱟᱭ ᱡᱩᱫᱤ ᱢᱚᱱᱮᱭᱟ ᱩᱰᱩᱝ ᱫᱟᱲᱮᱭᱟᱜᱼᱟ ᱠᱤᱱᱛᱩ ᱵᱟᱭ ᱩᱰᱚᱝᱼᱟ ᱡᱮ ᱡᱟᱦᱟᱸ ᱠᱚᱢᱯᱟᱱᱤ ᱨᱮ ᱟᱢᱮᱢ ᱠᱟᱹᱢᱤᱭᱟ ᱚᱱᱟ ᱫᱚ ᱟᱢᱟᱜ ᱫᱚ ᱪᱟᱹᱠᱨᱤ ᱞᱮᱠᱟᱜᱮ ᱟᱢᱟᱜ ᱯᱟᱨᱢᱟᱱᱴᱚᱜ ᱛᱟᱢᱟ ᱚᱱᱟ ᱫᱚ ᱡᱩᱫᱛᱩ ᱚᱱᱠᱟ ᱞᱮᱠᱟᱛᱮ ᱩᱱᱤᱭᱟᱜ ᱟ ᱱᱚᱣᱟ ᱠᱮᱱᱵᱷᱟᱥ ᱫᱟᱲᱮᱭᱟᱜᱼᱟ ᱥᱮ ᱵᱟᱝ ᱥᱚᱨᱠᱟᱨᱤ ᱪᱟᱹᱠᱨᱤ ᱦᱚᱲ ᱯᱟᱸᱡᱟ ᱵᱟᱠᱚ ᱯᱟᱸᱡᱟᱭᱟ ᱥᱚᱨᱠᱟᱨᱤ ᱪᱟᱹᱠᱨᱤ ᱨᱮ ᱡᱟᱦᱟᱸ ᱞᱮᱠᱟ ᱠᱟᱹᱢᱤ ᱦᱳᱭᱳᱟ ᱥᱮ ᱠᱚᱢᱯᱟᱱᱤ ᱨᱮ ᱤᱱᱠᱟᱹᱜ ᱜᱮ ᱥᱮ ᱠᱢᱯᱟᱱᱤ ᱨᱮ ᱡᱟᱦᱟᱸ ᱞᱮᱠᱟ ᱠᱟᱹᱢᱤ ᱦᱳᱭᱜᱼᱟ ᱥᱚᱨᱠᱟᱨᱤ ᱦᱚᱸ ᱤᱱᱠᱟᱹᱜᱮᱭᱟ ᱟᱫᱚ ᱱᱟᱥᱮᱱᱟᱜ ᱠᱳᱢᱯᱟᱱᱤ ᱫᱚ ᱱᱟᱥᱮᱱᱟᱜ ᱠᱤᱪᱷᱩ ᱥᱟᱜᱮ ᱜᱮᱤᱭᱟᱹᱠ ᱰᱤᱩᱴᱤ ᱛ ᱫᱚ ᱰᱤᱩᱴᱤ ᱜᱮ ᱥᱮ
ᱰᱤᱩᱴᱤ ᱫᱚ ᱰᱤᱩᱴᱤ ᱜᱮ ᱮᱠᱫᱚᱢ
ᱠᱟᱛᱷᱟ ᱫᱚ ᱤᱱᱟᱹᱜᱮ ᱟᱫᱚ ᱥᱚᱨᱠᱟᱨᱤ ᱥᱤᱥᱴᱮᱢ ᱫᱚ ᱥᱚᱨᱠᱟᱨᱤ ᱫᱚ ᱢᱤᱫ ᱫᱷᱟᱣ ᱵᱚᱞᱚ ᱞᱮᱱᱠᱷᱟᱱ ᱮᱷᱟ ᱫᱚ ᱵᱟᱲᱟᱭᱟᱢ ᱡᱮ ᱥᱟᱴ ᱵᱚᱪᱷᱚᱨ ᱪᱷᱟᱲᱟ ᱵᱟᱭ ᱩᱰᱩᱠᱚᱜᱼᱟ ᱠᱤᱱᱛᱩ ᱠᱳᱢᱯᱟᱱᱤ ᱫᱚ ᱛᱤᱱ ᱪᱚ ᱱᱤᱛ ᱵᱟᱹᱱᱩᱜ ᱟᱠᱟᱫ ᱦᱩᱱᱟᱹᱝ ᱥᱮ ᱱᱤᱛ ᱢᱮᱱᱟᱜ ᱟᱠᱟᱫᱤ ᱦᱱᱟᱹᱝ ᱵᱟᱹᱱᱩᱜ
ᱛᱤᱨ ᱱᱮᱛᱟᱨ ᱠᱚ ᱞᱟᱹᱭᱟᱵᱤᱱᱟ ᱤᱭᱩᱟᱨ ᱯᱷᱟᱭᱟᱨ ᱵᱟᱝ ᱩᱰᱩ ᱜᱚᱫ ᱠᱟᱜ ᱵᱤᱱᱟ ᱠᱚ ᱚᱱᱟ ᱫᱚ ᱠᱟᱹᱢᱤ ᱡᱩᱫᱤ ᱵᱟᱵᱤᱱ ᱫᱟᱲᱮᱭᱟᱜᱼᱟ ᱟᱫᱚ ᱵᱟᱠᱚ ᱫᱚᱦᱚᱵᱤᱱᱟ
ᱴᱷᱤᱠ ᱠᱟᱛᱷᱟ ᱫᱚ ᱠᱟᱱ ᱜᱮᱭᱟ ᱥᱮ ᱚᱱᱠᱟᱱ ᱠᱟᱛᱷᱟᱮᱫ ᱱᱚᱣᱟ ᱫᱚ ᱵᱟᱝ ᱠᱟᱱᱟ ᱥᱚᱨᱠᱟᱨᱤ ᱠᱷᱮᱛᱨᱮ ᱨᱮᱫᱚ
ᱟᱫᱚ ᱜᱚᱝᱠᱮ ᱡᱟᱭᱦᱳᱠ ᱥᱚᱨᱠᱟᱨᱤᱭᱟᱱ ᱵᱮᱥᱚᱨᱠᱟᱨᱤᱭᱟᱱ ᱠᱟᱹᱢᱤ ᱢᱟ ᱱᱤᱦᱟᱹᱛᱤ ᱫᱚᱨᱠᱟᱨ ᱦᱮᱸ ᱥᱮ ᱤᱱᱠᱟᱢ ᱢᱟ ᱱᱤᱦᱟᱹᱛᱤ ᱫᱚᱨᱠᱟᱨ
ᱮᱴᱟᱜ ᱢᱟᱹᱱ ᱵᱟᱠᱚ ᱮᱢ ᱟᱠᱟ ᱫᱚ ᱠᱳᱢᱯᱟᱱᱤ ᱨᱮᱫᱚ ᱫᱚᱱᱫ ᱛᱮ ᱠᱳᱢᱯᱟᱱᱤ ᱠᱷᱚᱱ ᱫᱚᱱ ᱫᱚᱛᱚ ᱩᱱᱟᱹᱜ ᱞᱚᱜᱚᱱ ᱫᱚ ᱢᱟᱹᱱ ᱵᱟᱢ ᱧᱟᱢᱟ ᱠᱟᱹᱢᱤ ᱨᱮᱦᱚᱸᱢ ᱱᱚᱩᱭ ᱡ ᱥᱚᱨᱟᱨᱤ ᱡᱛᱮ ᱯᱚᱱᱨ ᱦᱟᱡᱟᱨ ᱴᱟᱠᱟ ᱟᱢ ᱡᱛᱮ ᱠᱩᱲᱤ ᱦᱟᱡᱟᱨ ᱴᱠᱟ ᱧᱟᱢ ᱢ ᱫᱚ ᱩᱱᱤ ᱩᱱᱟᱹᱜ ᱫᱚ ᱢᱚᱱ ᱵᱟᱢ ᱧᱟᱢᱟ ᱟᱨ ᱧᱩᱛᱩᱢ ᱫᱚ ᱦᱟᱹᱱᱤᱭ ᱜᱮ ᱛᱟᱦᱮᱱᱟ
ᱜᱚᱵᱷᱚᱨᱢᱮᱱᱴᱟᱜ ᱥᱴᱮᱢ ᱛᱟᱦᱮᱸ ᱞᱮᱱᱠᱷᱟᱱ ᱜᱮ ᱧᱩᱛᱩᱢ ᱫᱚ
ᱴᱷᱤᱠ ᱠᱟᱛᱷᱟ ᱫᱚ ᱤᱱᱟᱹᱜᱮ ᱟᱨᱠᱤ
ᱟᱵᱤᱱᱟᱜ ᱧᱩᱛᱩᱢ ᱛᱟᱭᱱᱚᱢ ᱨᱮ ᱡᱩᱫᱤ ᱜᱚᱵᱷᱚᱨᱢᱮᱱᱴ ᱟᱜ ᱥᱴᱮᱢ ᱛᱟᱦᱮᱱᱟ ᱡᱮ ᱩᱢᱩᱠ ᱜᱚᱢᱮᱱᱴ ᱥᱚᱨᱠᱟᱨᱤ ᱚᱯᱷᱤᱥᱟᱨ ᱠᱟᱱᱟᱭ ᱩᱱᱤ ᱫᱚ ᱛᱤᱱᱟᱹᱝ ᱵᱮᱛᱚᱱᱮ ᱫᱚᱨᱢᱟᱭ ᱧᱟᱢ ᱮᱟ ᱚᱱᱟ ᱠᱚᱫᱚ ᱵᱟᱭ ᱢᱮᱴᱟᱨᱟ ᱩᱱᱤ ᱡᱮ ᱥᱨ ᱠᱷᱟᱹᱨᱤ ᱪᱟᱹᱠᱨᱤᱭᱟᱭ ᱚᱱᱟᱜᱮ ᱢᱮᱴᱟᱨ ᱠᱟᱱᱟ
ᱦᱮᱸ ᱦᱮᱸᱛᱚ ᱢᱟ ᱛᱟᱦᱚᱞᱮ